ᱦᱮᱞᱳᱣ, ᱦᱮᱸ ᱫᱟᱫᱟ ᱡᱚᱦᱟᱨ ᱜᱮ ᱾ ᱟᱸᱡᱚᱢᱚᱜ ᱠᱟᱱᱟ ᱾
ᱦᱮᱸ, ᱡᱚᱦᱟᱨ ᱜᱮ, ᱡᱚᱦᱟᱨ ᱾ ᱟᱫᱚ ᱪᱮᱫ ᱠᱚ, ᱪᱤᱠᱟᱹ ᱵᱟᱲᱟᱭ ᱦᱩᱭᱩᱜ ᱠᱟᱱᱟ?
ᱱᱤᱛᱚᱜ ᱫᱚ ᱚᱱᱠᱟ ᱪᱮᱫ? ᱦᱚᱸ ᱵᱟᱝ ᱪᱤᱠᱟᱹ ᱦᱩᱭᱩᱜ ᱠᱟᱱᱟ ᱾ ᱚᱲᱟᱜ ᱠᱚᱨᱮ ᱜᱮ᱾
ᱚᱼᱚ ᱾
ᱫᱟᱫᱟ ᱛᱟᱦ, ᱦᱮᱸ?
ᱦᱮᱸ, ᱪᱮᱫ ᱮᱢ ᱞᱟᱹᱭ ᱮᱫ ᱛᱟᱦᱮᱱᱟ? ᱞᱟᱹᱭ ᱢᱮ ᱾
ᱮᱻᱦᱮᱸᱻ, ᱮᱸᱻ ᱞᱟᱹᱭ ᱫᱟᱹᱧ ᱫᱟᱫᱟ ᱛᱟᱦᱚᱞᱮ, ᱪᱮᱞ ᱠᱟ? ᱢᱮᱱᱟᱢᱟ ᱾ ᱱᱟᱯᱟᱭ ᱜᱮᱭᱟᱢ?
ᱦᱮᱸ, ᱦᱮᱸ, ᱱᱟᱯᱟᱭ ᱵᱟᱲᱟ ᱜᱮ ᱾
ᱟᱪᱷᱟ ᱾ ᱦᱮᱸ, ᱤᱧ ᱦᱚᱸ ᱱᱟᱯᱟᱭ ᱵᱟᱲᱟ ᱜᱤᱭᱟᱹᱧ ᱾ ᱟᱨ ᱚᱲᱟᱜ ᱦᱚᱲ ᱠᱚ, ᱱᱟᱯᱟᱭ ᱜᱮᱭᱟ ᱠᱚ?
ᱦᱮᱸ ᱦᱮᱸ, ᱡᱚᱛᱚ ᱜᱮ ᱱᱟᱯᱟᱭ ᱢᱮᱱᱟᱜ ᱠᱚᱣᱟ ᱡᱟᱭᱦᱳᱠ ᱾ ᱟᱢᱨᱮᱱ, ᱚᱲᱟᱜ ᱦᱚᱲ ᱠᱚᱫᱚ?
ᱦᱮᱸᱻ, ᱤᱧ ᱨᱮᱱ ᱚᱲᱟᱜ ᱦᱚᱲ ᱠᱚᱦᱚᱸ, ᱱᱤᱛᱚᱜ ᱫᱚ ᱱᱟᱯᱟᱭ ᱵᱟᱲᱟ ᱜᱮᱭᱟ ᱠᱚ ᱾
ᱟᱪᱷᱟ ᱾ ᱟᱫᱚ, ᱪᱮᱫ ᱠᱚᱫᱚ ᱯᱮ ᱪᱤᱠᱟ., ᱮᱭᱟ ᱚᱲᱟᱜ ᱦᱚᱲ ᱱᱤᱛᱚᱜ?
ᱚᱲᱟᱜ ᱦᱚᱲ ᱠᱚᱫᱚ ᱱᱤᱛᱚᱜ ᱫᱚ ᱪᱮᱫ? ᱦᱚᱸ ᱵᱟᱝᱼᱟ ᱾ ᱱᱤᱛᱚᱜ ᱫᱚ ᱥᱤᱸᱜᱟᱹᱲᱚᱜ ᱠᱟᱱᱟ ᱛᱚ, ᱟᱫᱚ ᱛᱟᱦᱞᱮ ᱾ ᱧᱤᱫᱟᱹ ᱵᱮᱲᱟ, ᱞᱟᱹᱜᱤᱫ ᱡᱟᱦᱟ ᱤᱥᱤᱱ ᱵᱟᱥᱟᱝ ᱠᱚ, ᱚᱱᱟ ᱠᱚᱜᱮ ᱦᱤᱛᱚᱜ ᱫᱚ, ᱪᱟᱞᱩ ᱟᱠᱟᱱᱟ ᱾
ᱟᱻᱪᱷᱟ, ᱟᱪᱷᱟ ᱾ ᱟᱫᱚ ᱪᱮᱫ? ᱛᱮᱦᱮᱧ ᱫᱚ ᱪᱮᱫ ᱠᱚᱯᱮ, ᱡᱚᱢ ᱵᱟᱲᱟᱭᱟ ᱦᱟᱸᱜ ᱚᱲᱟᱜ ᱨᱮᱫᱚ?
ᱛᱮᱦᱤᱧ ᱫᱚ ᱚᱲᱟᱜ ᱨᱮᱫᱚ ᱚᱝᱠᱟ ᱫᱚ, ᱪᱮᱫ, ᱦᱚᱸ ᱵᱟᱝᱼᱟ? ᱮᱸᱻ, ᱫᱟᱠᱟ ᱟᱼᱠᱚ ᱜᱮᱞᱮ, ᱤᱥᱤᱱᱮᱜᱼᱟ ᱾ ᱫᱟᱠᱟ ᱟᱨ ᱫᱟᱹᱞ ᱟᱞᱩ ᱞᱮ, ᱩᱛᱩᱭᱟ ᱦᱟᱸᱜ, ᱠᱷᱟᱱ ᱛᱮᱦᱮᱧ ᱫᱚ?
ᱵᱟᱥ-ᱵᱟᱥ, ᱟᱹᱰᱤ ᱪᱮᱦᱨᱟ ᱡᱚᱢᱟᱜ ᱯᱮ, ᱡᱚᱢ ᱫᱚ ᱦᱟᱸᱜ, ᱟᱱᱮ ᱤᱧ ᱦᱟᱸᱜ ᱤᱧ ᱠᱩᱥᱤᱭᱟᱜ ᱜᱮᱭᱟ ᱾ ᱟᱨ ᱪᱮᱫ?
ᱟᱼᱪᱷᱟ, ᱟᱪᱷᱟ ᱾ ᱦᱮᱸᱻ, ᱤᱧ ᱦᱚᱸ ᱟᱹᱰᱤ ᱡᱳᱨ ᱜᱤᱧ ᱠᱩᱥᱤᱭᱟ ᱜᱮᱭᱟ, ᱦᱮᱸ᱾
ᱦᱮᱸᱻ, ᱟᱯᱮ ᱫᱚ ᱫᱟᱜ ᱞᱮᱜᱼᱟ ᱥᱮ ᱵᱟᱝ?
ᱟᱞᱮ ᱱᱚᱛᱮ ᱫᱟᱜ ᱠᱮᱫ ᱜᱮᱭᱟᱭ ᱵᱟᱨᱥᱤᱧ ᱯᱮ ᱫᱤᱱ ᱫᱚᱢᱮ ᱡᱳᱨ ᱡᱳᱨᱮ ᱫᱟᱜ ᱠᱮᱭᱟ᱾
ᱦᱩᱸ ᱟᱪᱷᱟ ᱤᱭᱟᱹ ᱤᱭᱟᱹ᱾
ᱟᱞᱮ ᱱᱚᱛᱮ ᱦᱚᱸ ᱵᱟ ᱢᱟᱱᱮ ᱫᱟᱜ ᱥᱮ ᱤᱭᱟᱹ᱾ ᱢᱟᱱᱮ ᱵᱟᱨᱥᱤᱧ ᱫᱷᱩᱨᱤᱭᱟᱹ ᱫᱚ ᱵᱷᱟᱜᱤ ᱜᱮ ᱫᱟᱜ ᱵᱟᱲᱟ ᱠᱮᱜᱼᱟᱭ ᱟᱨ ᱫᱟᱜ ᱦᱚᱸ ᱵᱷᱟᱹᱜᱤ ᱜᱮ᱾ ᱵᱷᱟᱹᱜᱤ ᱜᱮ ᱯᱮᱨᱮᱡ ᱵᱟᱲᱟ ᱟᱠᱟᱱᱟ ᱵᱟᱹᱫ ᱠᱚᱨᱮ᱾
ᱟᱪᱪᱷᱟ ᱛᱟᱦᱚᱞᱮ ᱪᱟᱥ ᱠᱟᱹᱢᱤ ᱠᱚᱫᱚ ᱦᱩᱭᱩᱜ ᱠᱟᱱᱟ ᱮᱛᱚᱦᱚᱵ ᱮᱱᱟ ᱥᱮ ᱟᱹᱣᱨᱤ?
ᱦᱮᱸ ᱪᱟᱥ ᱠᱟᱹᱢᱤ ᱠᱚᱫᱚ ᱦᱟᱸᱜ ᱮᱛᱚᱵ ᱩᱛᱟᱹᱨ ᱟᱠᱟᱱ ᱜᱮᱭᱟ᱾ ᱡᱟᱦᱟᱭ ᱠᱚ ᱯᱚᱭᱞᱩᱻᱻ᱾ ᱟᱨ ᱱᱤᱛᱚᱜ ᱫᱚ ᱦᱩᱲᱩᱞᱮ ᱜᱤᱲᱤ ᱠᱟᱜᱼᱦᱟᱜ ᱟᱹᱭ ᱛᱚᱲᱟ ᱞᱟᱹᱜᱤᱫ᱾
ᱟᱪᱪᱷᱟ ᱟᱪᱪᱷᱟ ᱟᱨ ᱛᱟᱦᱚᱞᱮ᱾ ᱟᱞᱮ ᱱᱚᱛᱮ ᱦᱚᱸ ᱱᱤᱛᱳᱜ ᱫᱚ ᱦᱟᱸᱜ ᱛᱚᱞᱟ ᱠᱚᱞᱮ ᱜᱤᱰᱤᱭ ᱟᱠᱟᱫᱟ ᱟᱨᱼᱼ
ᱦᱩᱸ᱾
ᱦᱮᱸ ᱚᱱᱠᱟ ᱫᱟᱜ ᱡᱟᱹᱲᱤ ᱫᱚ ᱦᱩᱭ ᱫᱚ ᱦᱩᱭᱩᱜ ᱠᱟᱱᱟ ᱟᱫᱚ ᱛᱚᱞᱟ ᱠᱚᱜᱮ ᱟᱹᱣᱨᱤ ᱦᱟᱨᱟᱜᱼᱟ ᱟᱫᱚ ᱚᱱᱟᱛᱮ ᱨᱚᱦᱚᱭ ᱠᱟᱹᱢᱤ ᱠᱚᱫᱚ ᱟᱣᱨᱤᱭᱟᱜᱼᱟ᱾
ᱟᱪᱪᱷᱟ ᱟᱪᱪᱷᱟ ᱟ᱾ ᱟᱪᱷᱟ ᱤᱭᱟᱹ ᱱᱤᱭᱟᱹ ᱫᱟᱜ ᱡᱟᱹᱯᱩᱫ ᱠᱚᱨᱮ ᱦᱟᱹᱠᱩ ᱥᱟᱵ ᱯᱮ ᱩᱰᱩᱠ ᱠᱟᱱᱟ ᱥᱮ ᱵᱟᱝᱼᱟ?
ᱦᱟᱹᱠᱩ ᱥᱟᱵ ᱦᱮᱸ ᱪᱟᱞᱟᱣ ᱵᱟᱲᱟᱭᱮᱱ ᱜᱮᱭᱟᱞᱮ ᱚᱱᱮ ᱡᱚ ᱛᱚᱠᱷᱚᱱ ᱵᱟᱨᱥᱤᱧ ᱯᱮ ᱫᱤᱧ ᱫᱚᱢᱮ ᱡᱳᱨᱮ ᱫᱟᱜ ᱠᱮᱜᱼᱟ ᱵᱟᱝ ᱟᱫᱚ ᱩᱱ ᱥᱩᱢᱚᱭ ᱡᱟᱹᱞᱤᱼᱼ ᱠᱩᱞᱮ ᱚᱸᱰᱟᱣ ᱵᱟᱲᱟ ᱞᱮᱫ ᱜᱮᱭᱟ ᱟᱫᱚ ᱦᱟᱹᱠᱩ ᱠᱚᱞᱮ ᱥᱟᱵ ᱞᱮᱫ ᱠᱚᱜᱮᱭᱟ᱾
ᱟᱪᱪᱷᱟ ᱪᱮᱫ ᱪᱮᱫ ᱦᱟᱹᱠᱩ ᱠᱚᱯᱮ ᱥᱟᱵ ᱵᱟᱲᱟ ᱞᱮ ᱠᱚᱭᱟ?
ᱥᱟᱵ ᱞᱮᱫ ᱠᱚᱣᱟᱞᱮ ᱩᱱᱠᱩ ᱦᱩᱭᱩᱜ ᱠᱟᱱᱟ ᱠᱚᱼᱼ ᱯᱩᱴᱷᱤ ᱦᱟᱹᱠᱩ ᱛᱟᱨᱯᱚᱨᱮ ᱵᱩᱢᱵᱩᱪ ᱠᱚ ᱪᱟᱹᱲᱠᱟᱹᱼᱼ ᱠᱚ ᱩᱱᱠᱩ ᱠᱚᱜᱮ ᱠᱚ ᱡᱷᱟᱹᱞᱤ ᱞᱮᱱ ᱛᱟᱦᱮᱸ ᱫᱚᱜᱼᱟ᱾
ᱟᱪᱪᱷᱟ ᱵᱟᱝ ᱟᱫᱚ ᱚᱱᱠᱟ ᱦᱚᱨ ᱠᱚᱨᱮ ᱨᱟᱪᱟ ᱠᱚᱨᱮ ᱦᱟᱹᱠᱩ ᱫᱚ ᱵᱟᱠᱚ ᱨᱟᱠᱟᱵ ᱠᱟᱱᱟ ᱢᱟᱱᱮ ᱟᱞᱮ ᱱᱚᱼᱼ ᱛᱮ ᱪᱤᱠᱟᱹ ᱞᱮᱱᱟ ᱦᱮᱸ ᱫᱟᱜ ᱡᱚᱠᱷᱚᱱ ᱵᱷᱟᱜᱮ ᱜᱮ ᱫᱟᱜ ᱵᱟᱲᱟ ᱠᱮᱫᱼᱟ ᱫᱟᱜ ᱯᱮᱨᱮᱡ ᱞᱮᱱᱟ ᱡᱚᱠᱷᱚᱱᱼᱼ ᱜᱟᱹᱰᱭᱟᱹ ᱠᱷᱚᱱ ᱩᱱᱠᱩ ᱠᱟᱹᱭ ᱠᱚ ᱢᱟᱺᱜᱽᱨᱤ ᱠᱚᱠᱚ ᱨᱟᱠᱟᱵ ᱵᱟᱲᱟ ᱞᱮᱱᱟ ᱪᱮᱫ᱾
ᱢᱟᱱᱮ ᱩᱱᱠᱩ ᱟᱞᱮ ᱥᱮᱫ ᱫᱚ ᱚᱱᱠᱟ ᱫᱚᱼᱼ ᱮᱸ ᱵᱟᱠᱚ ᱨᱟᱠᱟᱵ ᱟᱠᱟᱱ ᱛᱟᱦᱮᱸᱫ ᱡᱟᱦᱟᱸ ᱩᱱᱠᱩ ᱜᱟᱹᱰᱭᱟᱹ ᱨᱮᱱ ᱦᱟᱹᱠᱩ ᱠᱩ ᱫᱟᱹᱲ ᱜᱮᱭᱟ ᱛᱚᱼᱼ ᱚᱱᱠᱟ ᱫᱚ ᱵᱟᱝᱟ᱾ ᱛᱚ ᱡᱟᱦᱟᱸ ᱚᱱᱮ ᱡᱷᱟᱹᱞᱤ ᱠᱚᱞᱮ ᱚᱰᱟᱣ ᱵᱟᱲᱟ ᱞᱮᱫ ᱛᱟᱦᱮᱸᱜ ᱚᱱᱟ ᱠᱚᱨᱮ ᱡᱷᱟᱹᱞᱤ ᱞᱮᱱ ᱛᱟᱦᱮᱸᱜᱼᱟ᱾
ᱟᱪᱪᱷᱟ ᱟᱪᱪᱷᱟ ᱚᱻ ᱮᱤᱧ ᱮ ᱟᱞᱮ ᱱᱚᱛᱮ ᱫᱚ ᱦᱟᱸᱜ ᱚᱱᱠᱟ ᱜᱮᱠᱚ ᱩᱰᱩᱠ ᱵᱟᱞᱟ ᱩᱰᱩᱠ ᱵᱟᱲᱟ ᱞᱮᱱᱟ ᱛᱚ᱾ ᱟᱫᱚ ᱵᱷᱟᱹᱜᱤ ᱜᱤᱧ ᱥᱟᱵ ᱵᱟᱲᱟ ᱠᱟᱜ ᱠᱚᱣᱟ ᱦᱟᱹᱠᱩ ᱠᱚᱫᱚ ᱦᱟᱸᱜ ᱢᱟᱱᱮᱼᱼ ᱚᱱᱠᱟ ᱠᱳᱭ ᱦᱟᱹᱠᱩ ᱫᱚ ᱢᱤᱫ ᱫᱤᱱ ᱨᱮᱼᱼ -ᱜᱮ ᱯᱮ ᱜᱮᱞ ᱵᱟᱨ ᱜᱚᱴᱟᱝ ᱜᱟᱱᱤᱧ ᱥᱟᱵ ᱞᱮᱫ ᱠᱚᱣᱟ ᱟᱨ ᱢᱟᱺᱜᱽᱨᱤ ᱫᱚ ᱢᱚᱬᱮ ᱜᱚᱴᱟᱝ ᱜᱟᱱ᱾ ᱢᱟᱺᱜᱨᱤ ᱫᱚ ᱵᱟᱨ ᱫᱤᱱ ᱛᱮ ᱥᱚᱢᱚᱭ ᱞᱟᱜᱟᱣ ᱞᱮᱱ ᱛᱤᱧᱟᱹ ᱢᱚᱸᱬᱮ ᱜᱚᱴᱟᱝ ᱥᱟᱵ ᱛᱮᱫᱚ ᱦᱮᱸ ᱥᱮ᱾ ᱟᱫᱚ ᱯᱩᱭᱞᱩ ᱫᱤᱱ ᱦᱤᱞᱳᱜ ᱫᱚ ᱵᱷᱟᱜᱤ ᱜᱤᱧ ᱯᱩᱪᱩᱡ ᱠᱟᱜ ᱠᱚᱣᱟ᱾ ᱦᱮᱞᱳ᱾ ᱦᱮᱞᱳᱼᱼ ᱦᱮᱞᱳᱼᱼ ᱦᱮᱞᱳᱼᱼ ᱦᱮᱞᱳᱼᱼ